ᱦᱮᱸ ᱡᱚ ᱮ ᱵᱮᱥ ᱵᱟᱲᱟ ᱜᱮᱛᱚ ᱢᱮᱱᱟᱜ ᱠᱟᱜ ᱯᱮᱭᱟ ᱦᱳᱭ ᱟᱸᱡᱚᱢᱚᱜ ᱠᱟᱱ ᱜᱮᱭᱟ ᱤᱧᱟᱹᱜ ᱨᱚᱲ ᱜᱮ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ ᱵᱮᱥ ᱜᱮ
ᱟᱪᱪᱷᱟ ᱟᱹᱰᱤ ᱱᱟᱯᱟᱭ ᱮᱱᱠᱷᱟᱱ ᱫᱚ ᱛᱚᱵᱮ ᱚᱠᱟᱞᱮᱠᱟ ᱢᱮᱱᱟᱜ ᱟᱠᱟᱫ ᱢᱮᱭᱟ
ᱦᱮᱸ ᱱᱟᱯᱟᱭ ᱜᱮ ᱱᱤᱭᱟᱹ ᱜᱷᱟᱹᱲᱤᱡ ᱫᱚ ᱟᱞᱮᱥᱮᱫ ᱫᱚᱭ ᱫᱟᱜ ᱫᱟ ᱟᱯᱮᱥᱮᱫ ᱜᱮ ᱪᱮᱫ ᱞᱮᱠᱟ ᱱᱟᱜ ᱯᱮᱭᱟᱨ
ᱮᱸ ᱟᱞᱮ ᱥᱮᱫ ᱢᱟᱱᱮ ᱟᱞᱮ ᱚᱲᱟᱜ ᱨᱮᱱ ᱦᱚᱲ ᱥᱮ ᱤᱧ ᱦᱚᱸ ᱟᱹᱰᱤ ᱱᱟᱯᱟᱭ ᱜᱮ ᱢᱤᱱᱟᱹᱧ ᱠᱟᱫᱤᱧᱟ ᱚᱲᱟᱜ ᱨᱮᱱ ᱦᱚᱲ ᱦᱚᱸ ᱱᱟᱯᱟᱭ ᱜᱮ ᱢᱮᱱᱟᱜ ᱟᱠᱟᱫ ᱠᱚᱣᱟ ᱟᱞᱮ ᱥᱮᱫ ᱫᱚ ᱦᱚᱜᱼᱚᱭ ᱫᱚᱢᱮᱜᱮ ᱥᱤᱛᱩᱝ ᱮᱫᱟ ᱦᱚᱞᱟ ᱠᱷᱚᱱ ᱟᱹᱰᱤ ᱡᱳᱨᱮ ᱥᱤᱛᱩᱝ ᱠᱟᱜ ᱟᱹᱰᱤ ᱠᱟᱡᱟᱠ ᱜᱮ ᱪᱮᱫᱟᱜ ᱥᱮ ᱚᱱᱠᱟ ᱫᱟᱜ ᱨᱤᱢᱤᱞ ᱫᱚ ᱱᱤᱛᱳᱜ ᱫᱚ ᱵᱟᱝ ᱧᱮᱞᱚᱜ ᱠᱟᱱᱟ ᱟᱫᱚ ᱟᱥᱟᱭ ᱫᱟᱹᱧ ᱡᱟᱹᱱᱤᱡ ᱵᱟᱨ ᱯᱮ ᱫᱤᱱ ᱵᱟᱭ ᱫᱟᱜᱟ ᱱᱚᱝᱠᱟᱜᱮ ᱥᱤᱛᱩᱝ ᱟᱭ ᱟᱫᱚ ᱟᱨ ᱠᱟᱹᱴᱤᱡ ᱫᱟᱜ ᱫᱚ ᱫᱟᱜ ᱞᱮᱠᱷᱟᱡ ᱜᱮ ᱱᱟᱯᱟᱭ ᱠᱚᱜᱼᱟ ᱛᱚᱵᱮ ᱟᱯᱮ ᱫᱚ ᱮ ᱪᱟᱥ ᱠᱚᱫᱚ ᱛᱤᱱᱟᱹᱜ ᱥᱟᱹᱸᱜᱤᱧ ᱯᱮ ᱤᱫᱤ ᱠᱟᱫᱟ
ᱦᱮᱸ ᱟᱞᱮ ᱫᱚ ᱥᱤ ᱦᱚᱪᱚᱭ ᱮᱫᱟᱞᱮ ᱠᱷᱮᱛ ᱠᱚ ᱛᱟᱯᱚᱨᱮ ᱟᱣᱨᱤ ᱞᱮ ᱨᱚᱦᱚᱭᱟ ᱨᱚᱦᱚᱭ ᱫᱚ ᱨᱚᱦᱚᱭᱟᱞᱮ ᱫᱟᱜᱮᱫ ᱜᱮᱭᱟᱭ ᱫᱟᱜ ᱫᱚ ᱟᱫᱚ ᱟᱯᱮ ᱥᱮᱫ ᱜᱮ
ᱟᱞᱮ ᱥᱮᱫ ᱦᱚᱸ ᱦᱚᱸᱜᱼᱚᱭ ᱚᱱᱠᱟ ᱞᱮᱠᱟ ᱫᱚ ᱵᱟᱹᱫᱽ ᱥᱮᱫ ᱫᱚ ᱫᱟᱜ ᱫᱚ ᱵᱟᱭ ᱞᱟᱜᱟᱣ ᱠᱟᱱᱟ ᱢᱤᱫ ᱵᱟᱨ ᱠᱷᱮᱛ ᱵᱟᱹᱭᱦᱟᱹᱲ ᱥᱮᱱᱟᱜ ᱫᱟᱜ ᱫᱚ ᱢᱮᱱᱟᱜ ᱟᱠᱟᱜᱼᱟ ᱟᱫᱚ ᱚᱱᱠᱟ ᱞᱮᱠᱟ ᱫᱚ ᱦᱩᱲᱩ ᱨᱚᱦᱚᱭ ᱫᱚ ᱵᱟᱝ ᱜᱟᱱᱚᱜ ᱜᱮᱭᱟ ᱚᱱᱟ ᱠᱷᱟᱹᱛᱤᱨ ᱛᱮ ᱩᱸ ᱠᱷᱟᱹᱞᱤ ᱞᱮ ᱥᱤ ᱯᱟᱲᱟᱜ ᱠᱟᱜ ᱠᱟᱱᱟ ᱡᱮ ᱦᱟᱯᱮᱱ ᱫᱤᱱ ᱨᱮ ᱡᱩᱫᱤ ᱫᱟᱜᱽ ᱠᱷᱟᱱ ᱫᱚ ᱱᱟᱯᱟᱭ ᱞᱮᱠᱟᱛᱮ ᱮᱱᱠᱷᱟᱱ ᱫᱚᱞᱮ ᱥᱤ ᱞᱟᱹᱦᱩᱫ ᱠᱟᱛᱮ ᱞᱮ ᱞᱚᱥᱚᱫ ᱠᱟᱛᱮ ᱞᱮ ᱨᱚᱦᱚᱭᱟ ᱟᱫᱚ ᱛᱚᱞᱟ ᱠᱚᱫᱚ ᱢᱮᱱᱟᱜ ᱫᱚ ᱢᱮᱱᱟᱜ ᱛᱟᱞᱮ ᱜᱮᱭᱟ ᱟᱫᱚ ᱤᱛᱟᱹ ᱞᱮᱠᱟᱛᱮᱜᱮ ᱢᱮᱱᱟᱜ ᱠᱟᱜ ᱟ ᱟᱫᱚᱞᱮ ᱢᱚᱱᱮ ᱠᱟᱜᱼᱟ ᱡᱮ ᱟᱪᱷᱲᱟᱭ ᱟᱞᱮ ᱚᱱᱠᱟ ᱫᱚ ᱡᱟᱹᱥᱛᱤ ᱫᱚ ᱵᱚᱞᱮ ᱤᱛᱟᱹ ᱠᱚᱫᱚ ᱵᱟᱞᱮ ᱮᱨ ᱠᱟᱫᱟ ᱟᱫᱚ ᱟᱯᱮ ᱜᱮ ᱛᱤᱱᱟᱹᱜ ᱜᱟᱱ ᱯᱮ ᱨᱚᱦᱚᱭ ᱥᱟᱹᱛ ᱠᱮᱫ ᱛᱟᱵᱚᱱᱟ
ᱦᱮᱸ ᱟᱞᱮ ᱦᱚᱸ ᱥᱤ ᱦᱚᱪᱚ ᱦᱩᱭ ᱠᱟᱱᱟ ᱨᱚᱦᱚᱭ ᱞᱟᱹᱜᱤᱫ ᱟᱞᱮ ᱢᱮᱱᱠᱷᱟᱱ ᱟᱣᱨᱤ ᱞᱮ ᱨᱚᱦᱚᱭᱟ ᱟᱲᱮ ᱵᱷᱤᱛᱟᱹ ᱠᱚ ᱦᱩᱭᱩᱜ ᱠᱟᱱᱟ ᱛᱚᱞᱟ ᱠᱚᱢᱟ ᱦᱟᱨᱟ ᱥᱟᱹᱛ ᱟᱠᱟᱱ ᱜᱮᱭᱟ ᱟᱨ ᱟᱪᱷᱲᱟ ᱛᱚᱞᱟ ᱫᱚ ᱠᱟ. ᱴᱤᱡ ᱜᱮᱭᱟ ᱡᱟ ᱜᱮ ᱦᱟᱨᱟ ᱠᱟᱱᱟ ᱚᱱᱟ ᱠᱚᱞᱮ ᱨᱚᱦᱚᱭ ᱦᱟᱛᱟᱲᱟ ᱟᱨ ᱟᱞᱮ ᱥᱮᱫ ᱟᱞᱮ ᱥᱮᱡ ᱫᱚ ᱵᱤᱨ ᱨᱮ ᱳᱫ ᱯᱩᱴᱠᱟᱹ ᱧᱟᱢᱚᱜ ᱠᱟᱱᱟ ᱩᱱᱠᱩ ᱠᱚᱞᱮ ᱦᱟᱞᱟᱝ ᱟᱹᱜᱩᱭᱮᱫ ᱠᱚᱣᱟ ᱳᱫ ᱠᱚᱞᱮ ᱥᱳᱲᱮᱫᱟ ᱯᱩᱴᱞᱤ ᱯᱩᱴᱠᱟᱹ ᱠᱚᱞᱮ ᱞᱮᱴᱚᱭᱮᱫ ᱠᱚᱣᱟ ᱟᱯᱮ ᱜᱮ
ᱦᱳᱭ ᱟᱞᱮ ᱥᱮᱫ ᱦᱚᱸ ᱵᱤᱨ ᱠᱚᱥᱮᱫ ᱫᱚ ᱩᱫ ᱠᱚᱫᱚ ᱞᱮ ᱦᱟᱞᱟᱝ ᱟᱹᱜᱩᱭᱮᱫ ᱜᱮᱭᱟ ᱟᱫᱚ ᱠᱟᱹᱴᱤᱡ ᱵᱤᱨ ᱥᱮᱫ ᱫᱚ ᱥᱟᱺᱜᱤᱧᱚᱜᱼᱟᱞᱮ ᱟᱨ ᱥᱩᱨ ᱨᱮᱦᱚᱸ ᱠᱟᱹᱴᱤᱡ ᱠᱟᱹᱴᱤᱡ ᱵᱟᱜᱟᱱ ᱠᱚ ᱢᱮᱱᱟᱜ ᱟᱠᱟᱜᱼᱟ ᱚᱱᱟ ᱠᱚᱨᱮ ᱜᱮ ᱮᱸ ᱵᱚᱛᱟᱢ ᱩᱫ ᱥᱟᱶᱛᱮ ᱠᱩᱳᱸᱵᱩᱜ ᱩᱫ ᱥᱤᱪᱨᱤᱡ ᱩᱫ ᱚᱨᱛᱩᱫ ᱩᱫ ᱠᱚᱞᱮ ᱧᱟᱢ ᱫᱚᱞᱮ ᱧᱟᱢᱮᱫ ᱜᱮᱭᱟ ᱚᱱᱟ ᱦᱚᱸᱜᱞᱮ ᱟᱞᱮ ᱫᱚᱞᱮ ᱟᱹᱜᱩᱭᱮᱫᱟ ᱟᱨ ᱯᱩᱴᱠᱟᱹ ᱫᱚ ᱦᱟᱞᱟᱝ ᱠᱩᱡ ᱛᱮ ᱜᱮᱞᱮ ᱠᱟᱹᱴᱤᱡ ᱥᱟᱺᱜᱤᱧ ᱥᱮᱫ ᱜᱮ ᱪᱟᱞᱟᱣ ᱫᱚ ᱞᱟᱜᱟᱣ ᱞᱮᱭᱟ ᱪᱮᱫᱟᱜ ᱥᱮ ᱥᱩᱨ ᱨᱮᱢᱟ ᱚᱱᱠᱟᱱᱟᱜ ᱵᱤᱨ ᱥᱮ ᱵᱩᱨᱩ ᱫᱚ ᱵᱟᱹᱱᱩᱜ ᱟᱠᱟᱫᱟ ᱟᱨ ᱥᱟᱺᱜᱤᱧ ᱠᱷᱟᱱ ᱫᱚ ᱳᱭ ᱪᱷᱚ ᱥᱟᱛ ᱠᱤᱞᱳ ᱢᱤᱴᱟᱨ ᱥᱟᱺᱜᱤᱧ ᱪᱟᱞᱟᱜ ᱦᱩᱭᱩᱜ ᱛᱟᱞᱮᱭᱟ ᱮᱸ ᱵᱩᱨᱩ ᱥᱮᱫ ᱵᱤᱨ ᱠᱚᱥᱮᱫ ᱫᱚ ᱟᱫᱚ ᱟᱯᱮ ᱫᱚ ᱚᱠᱟ ᱯᱩᱨᱟᱹ ᱵᱤᱨ ᱫᱤᱥᱚᱢ ᱦᱚᱲ ᱠᱟᱱ ᱜᱮᱭᱟ ᱯᱮ ᱟᱯᱮ ᱫᱚ
ᱦᱳᱭ ᱟᱞᱮ ᱫᱚ ᱵᱤᱨ ᱫᱤᱥᱚᱢ ᱦᱚᱸ ᱵᱟᱞᱮ ᱞᱟᱹᱭᱟᱹᱜᱼᱟ ᱟᱨ ᱱᱚᱜᱼᱚᱭ ᱵᱤᱞᱟᱹᱛ ᱫᱤᱥᱚᱢ ᱵᱟᱝ ᱢᱟᱱᱮ ᱛᱟᱞᱟ ᱢᱟᱞᱟ ᱨᱮ ᱥᱩᱨ ᱨᱮᱜᱮ ᱵᱤᱨ ᱢᱮᱱᱟᱜ ᱛᱟᱞᱮᱭᱟ ᱟᱞᱮᱭᱟᱜ ᱠᱷᱮᱛ ᱵᱟᱹᱫᱽ ᱠᱚ ᱯᱟᱨᱚᱢ ᱠᱟᱛᱮ ᱛᱟᱯᱚᱨ ᱛᱟᱯᱚᱨᱮ ᱜᱟᱰᱟ ᱛᱟᱨᱯᱚᱨᱮ ᱵᱤᱨ ᱫᱚ ᱟᱫᱚ ᱢᱟᱱᱮ ᱥᱟᱦᱟᱱ ᱥᱟᱠᱟᱢ ᱛᱮᱦᱚᱸ ᱵᱟᱞᱮ ᱚᱵᱷᱟᱵᱽ ᱼᱟ ᱟᱨ ᱫᱟᱜ ᱦᱚᱸ ᱜᱟᱰᱟ ᱢᱮᱱᱟᱜᱼᱟ ᱫᱟᱜ ᱛᱮᱦᱚᱸ ᱵᱚᱞᱮ ᱚᱵᱷᱟᱵᱽᱚᱜᱼᱟ ᱟᱫᱚ ᱡᱷᱚᱛᱚ ᱜᱮ ᱢᱮᱱᱟᱜ ᱛᱟᱞᱮᱭᱟ ᱦᱟᱸᱜ ᱠᱷᱟᱡ ᱟᱫᱚ ᱜᱟᱰᱟ ᱠᱚᱨᱮ ᱦᱟᱹᱠᱩ ᱦᱚᱸ ᱵᱟᱺᱲᱥᱤ ᱮᱫ ᱠᱚᱣᱟ ᱠᱚ ᱥᱟᱵ ᱛᱮᱦᱚᱸ ᱠᱚ ᱧᱟᱢᱚᱜ ᱠᱟᱱᱟ ᱜᱟᱰᱟ ᱫᱟᱜ ᱛᱚ ᱵᱟᱹᱲᱛᱤ ᱞᱮᱱᱟ ᱵᱟᱱ ᱞᱮᱫ ᱛᱟᱦᱮᱸᱜᱼᱟᱭ ᱱᱤᱭᱟᱹ ᱵᱟᱨ ᱱᱚᱜᱼᱚᱭ ᱦᱚᱞᱟ ᱢᱟᱦᱫᱮᱨ ᱜᱮ ᱫᱚᱢᱮ ᱫᱟᱜ ᱡᱟᱹᱯᱩᱫ ᱠᱮᱫᱟᱭ ᱛᱟᱦᱚᱞᱮ ᱵᱟᱺᱲᱥᱤ ᱛᱮᱦᱚᱸ ᱠᱚ ᱟᱹᱜᱩ ᱭᱮᱫ ᱠᱚ ᱜᱮᱭᱟ ᱫᱟᱫᱟ ᱛᱟᱠᱚ ᱠᱚ ᱪᱟᱞᱟᱣ ᱞᱮᱱ ᱛᱟᱦᱮᱸᱫ ᱠᱚ ᱵᱟᱺᱲᱥᱤ ᱟᱹᱜᱩ ᱠᱮᱫ ᱠᱚᱣᱟ ᱠᱚ ᱦᱟᱹᱠᱩ ᱠᱚ ᱯᱷᱚᱞᱟᱴ ᱦᱟᱹᱠᱩ ᱞᱩᱛᱩᱨ ᱦᱟᱹᱠᱩ ᱠᱚ ᱩᱛᱩ ᱡᱚᱢ ᱫᱚ ᱵᱮᱥ ᱜᱮ ᱦᱩᱭᱩᱜ ᱠᱟᱱᱟ
ᱟᱪᱪᱷᱟ ᱛᱚᱵᱮ ᱟᱹᱰᱤ ᱱᱟᱯᱟᱭ ᱮᱱᱠᱷᱟᱱ ᱫᱚ ᱛᱚᱵᱮ ᱦᱚᱸᱜᱼᱚᱭ ᱤᱧ ᱱᱤᱭᱟᱹ ᱠᱟᱛᱷᱟ ᱠᱩᱞᱤ ᱥᱟᱱᱟᱧ ᱠᱟᱱ ᱛᱟᱦᱮᱸᱱᱟ ᱪᱮᱫᱟᱜ ᱥᱮ ᱱᱚᱜᱼᱚᱭ ᱡᱮ ᱟᱯᱮ ᱩᱫ ᱠᱚ ᱯᱩᱴᱠᱟᱹ ᱠᱚᱯᱮ ᱦᱟᱞᱟᱝ ᱜᱮᱭᱟ ᱩᱫ ᱠᱚᱯᱮ ᱦᱟᱞᱟᱝᱟ ᱚᱱᱟ ᱠᱚᱫᱚ ᱯᱮ ᱟᱹᱠᱷᱨᱤᱧ ᱫᱚ ᱵᱟᱡᱟᱨ ᱥᱮᱫ ᱯᱮ ᱤᱫᱤᱭ ᱜᱮᱭᱟ ᱥᱮ ᱵᱟᱝ
ᱦᱮᱸ ᱟᱠᱷᱨᱤᱧ ᱫᱚᱞᱮ ᱟᱠᱷᱨᱤᱧ ᱜᱮᱭᱟ ᱡᱩᱫᱤ ᱵᱟᱹᱲᱛᱤ ᱧᱚᱜ ᱦᱚᱸ ᱦᱟᱞᱟᱝ ᱜᱚᱫᱽ ᱜᱮᱭᱟᱞᱮ ᱢᱚᱛᱟᱢ ᱩᱫ ᱠᱚ ᱚᱨᱛᱩᱫ ᱩᱫ ᱠᱚ ᱡᱩᱫᱤ ᱵᱟᱹᱲᱛᱤ ᱧᱚᱜ ᱦᱟᱞᱟᱝ ᱜᱚᱫᱽ ᱜᱮᱭᱟ ᱟᱨ ᱩᱛᱩ ᱡᱚᱢ ᱥᱩᱢᱩᱝ ᱫᱚ ᱟᱫᱚᱞᱮ ᱡᱚᱢ ᱜᱮᱭᱟ ᱵᱮᱥᱤᱨ ᱵᱷᱟᱜᱽ ᱫᱚ ᱵᱟᱞᱮ ᱟᱠᱷᱨᱤᱧ ᱜᱮᱭᱟ ᱟᱨ ᱵᱟᱹᱲᱛᱤ ᱦᱩᱭ ᱞᱮᱱᱠᱷᱟᱱ ᱟᱠᱷᱨᱤᱧ ᱦᱚᱸᱞᱮ ᱟᱠᱷᱨᱤᱧᱟ ᱟᱨ ᱠᱩ ᱡᱟᱦᱟᱸ ᱜᱟᱰᱟ ᱨᱮ ᱥᱟᱵ ᱦᱩᱭᱩᱜ ᱫᱚ ᱩᱱᱠᱩ ᱡᱩᱫᱤ ᱵᱟᱹᱲᱛᱤ ᱧᱚᱜ ᱞᱮ ᱥᱟᱵ ᱠᱚᱣᱟ ᱛᱚ ᱟᱠᱷᱨᱤᱧ ᱠᱚ ᱜᱮᱭᱟᱞᱮ ᱦᱟᱹᱠᱩ ᱦᱚᱸ ᱱᱚᱝᱠᱟ
ᱟᱪᱪᱷᱟ ᱛᱚᱵᱮ ᱦᱚᱸᱜᱼᱚᱭ ᱟᱯᱮ ᱩᱫ ᱠᱚᱨᱮᱱᱟᱜ ᱪᱮᱫ ᱞᱮᱠᱟ ᱯᱮ ᱡᱚᱢᱟ ᱩᱫ ᱫᱚ? ᱩᱫ ᱯᱤᱴᱷᱟᱹ ᱯᱮ ᱡᱚᱢ ᱛᱟᱦᱮᱱᱟ ᱥᱮ ᱟᱞᱮ ᱥᱮᱫ ᱫᱚ ᱩᱫᱽ ᱨᱮᱭᱟᱜ ᱯᱟᱛᱲᱟ ᱯᱤᱴᱷᱟᱹ ᱠᱚ ᱡᱚᱢ ᱜᱮᱭᱟ ᱥᱮ ᱩᱫᱽ ᱡᱟᱦᱟᱸ ᱫᱚ ᱯᱩᱴᱠᱟᱹ ᱧᱟᱢᱚᱜ ᱠᱷᱟᱱ ᱯᱩᱴᱠᱟᱹ ᱞᱮᱴᱚ ᱠᱟᱛᱮᱫ ᱦᱚᱸᱠᱚ ᱡᱚᱢᱟ ᱚᱱᱟ ᱥᱟᱶᱛᱮ ᱡᱟᱦᱟᱸ ᱫᱚ ᱚᱨ ᱛᱩ ᱩᱫ ᱢᱤᱪᱷᱤᱪᱷᱤᱨᱤ ᱩᱫ ᱞᱟᱹᱴᱩᱣᱟᱜ ᱚᱱᱟ ᱥᱟᱶᱛᱮ ᱛᱩᱢᱵᱟᱹ ᱩᱫ ᱥᱮ ᱚᱱᱠᱟᱱᱟᱜ ᱡᱟᱦᱟᱸ ᱵᱩᱞᱩᱝ ᱩᱫ ᱠᱚ ᱚᱱᱟᱠᱩ ᱥᱳᱲᱮ ᱠᱟᱛᱮᱫ ᱦᱚᱸᱠᱚ ᱡᱚᱢ ᱜᱮ ᱱᱤᱭᱟᱹ ᱡᱟᱹᱯᱩᱫ ᱨᱮᱫᱚ ᱛᱚ ᱟᱯᱮ ᱥᱮᱫ ᱫᱚ ᱱᱚᱝᱠᱟ ᱡᱟᱹᱯᱩᱫ ᱨᱮᱫᱚ ᱦᱚᱱᱟ ᱱᱤ ᱩᱛ ᱯᱤᱴᱷᱟᱹ ᱥᱮ ᱱᱚᱛᱮ ᱩᱫ ᱞᱮᱴᱚ ᱥᱮ ᱩᱫ ᱥᱩᱲᱟᱹ ᱥᱮ ᱵᱷᱟᱹᱡᱤ ᱠᱟᱛᱮᱫ ᱡᱚᱢ ᱥᱮ ᱩᱛᱩ ᱠᱟᱛᱮᱫ ᱡᱚᱢ? ᱱᱚᱣᱟ ᱠᱚ ᱩᱫ ᱠᱚᱫᱚ ᱚᱠᱟ ᱞᱮᱠᱟ ᱠᱟᱛᱮᱫ ᱯᱮ ᱡᱚᱢ ᱛᱟᱸᱦᱮᱱᱟ?
ᱦᱩᱸ ᱟᱞᱮ ᱫᱚ ᱢᱚᱛᱟᱢ ᱩᱫ ᱚᱨᱛᱩᱫ ᱩᱫ ᱫᱚᱞᱮ ᱥᱳᱲᱮ ᱜᱮᱭᱟ ᱟᱨ ᱡᱟᱦᱟᱸ ᱵᱟᱹᱞᱤ ᱩᱫ ᱠᱚᱫᱚ ᱚᱱᱟ ᱠᱚᱫᱚ ᱵᱤᱥᱤᱨ ᱵᱷᱟᱜᱽ ᱞᱮ ᱞᱟᱫᱽ ᱜᱮᱭᱟ ᱠᱷᱚᱲ ᱩᱫ ᱵᱩᱥᱩᱵ ᱩᱫ ᱦᱮᱸ ᱟᱨ ᱩᱛᱩ ᱦᱚᱸ ᱜᱟᱱᱚᱜ ᱜᱮᱭᱟ ᱢᱚᱛᱟᱢ ᱩᱫ ᱦᱚᱸ ᱩᱛᱩ ᱦᱚᱸᱞᱮ ᱠᱚᱛᱚᱠ ᱥᱚᱢᱚᱭ ᱫᱚᱞᱮ ᱩᱛᱩᱭ ᱜᱮᱭᱟ ᱫᱟᱹᱞ ᱥᱟᱞᱟᱜ ᱦᱚᱸ। ᱩᱛᱩ ᱵᱮᱥ ᱜᱮ ᱵᱩᱡᱷᱟᱹᱜ ᱜᱮᱭᱟ ᱟᱨ ᱡᱟᱦᱟᱸ- ᱡᱟᱦᱟᱸ ᱵᱤᱨ ᱠᱚᱨᱮ ᱦᱟᱞᱟᱝ ᱧᱟᱢᱚᱜ ᱫᱚ ᱛᱚᱨᱢᱟᱞ ᱩᱫ ᱠᱚ ᱛᱟᱯᱚᱨᱮ, ᱯᱩᱴᱠᱟᱹ ᱠᱚ ᱩᱱᱠᱩ ᱠᱚᱫᱚᱞᱮ ᱩᱛᱩ ᱠᱚᱣᱟᱞᱮ, ᱞᱮᱴᱚ ᱠᱚᱣᱟᱞᱮ ᱩᱱᱠᱩ ᱫᱚ ᱵᱟᱞᱮ ᱥᱚᱲᱮ ᱜᱮᱭᱟ ᱚᱱᱟ ᱠᱚᱫᱚ।
ᱟᱪᱪᱷᱟ ᱛᱚᱵᱮ ᱟᱹᱰᱤ ᱱᱟᱯᱟᱭ ᱛᱚᱵᱮ ᱦᱚᱸᱜᱼᱚᱭ ᱡᱟᱦᱟᱸ ᱫᱚ ᱟᱯᱮ ᱥᱮᱫ ᱫᱚ ᱩᱫᱽ ᱩᱱᱠᱩ ᱠᱚᱫᱚ ᱯᱮ ᱟᱠᱷᱨᱤᱧ ᱯᱮ ᱪᱟᱞᱟᱜ ᱜᱮᱭᱟ ᱥᱮ ᱵᱟᱝ? ᱡᱩᱫᱤ ᱡᱟᱹᱥᱛᱤ ᱧᱚᱜ ᱯᱮ ᱦᱟᱞᱟᱝ ᱠᱟᱜᱼᱟ ᱯᱩᱴᱠᱟᱹ ᱵᱟᱝᱠᱷᱟᱱ ᱚᱨ ᱛᱩᱫ ᱢᱤᱪᱤᱪᱷᱤᱨᱤ ᱩᱫ ᱚᱱᱟ ᱥᱟᱶᱛᱮ ᱛᱮ ᱦᱚᱸᱜ-ᱚᱭ ᱟᱞᱮᱥᱮᱫ ᱫᱚ ᱧᱮᱞᱚᱜᱼᱟ ᱡᱮ ᱟᱞᱮ ᱫᱚ ᱵᱩᱥᱩᱵ ᱨᱮ ᱩᱫ ᱠᱚᱞᱮ ᱪᱟᱥ ᱛᱟᱸᱦᱮᱱ ᱜᱮᱭᱟ
ᱦᱮᱸ ᱦᱮᱸ
ᱢᱚᱴᱟ ᱴᱟᱠᱟ ᱦᱤᱡᱩᱜ ᱜᱮᱭᱟ ᱡᱟᱦᱟᱸ ᱫᱚ ᱢᱟᱥᱨᱩᱢ ᱠᱚ ᱞᱟᱹᱭᱟ ᱚᱱᱟ ᱦᱚᱸᱞᱮ ᱪᱟᱥ ᱫᱚᱞᱮ ᱪᱟᱥ ᱜᱮᱭᱟ ᱟᱨ ᱠᱟᱹᱴᱤᱡ ᱵᱷᱟᱜᱤ ᱜᱮ ᱟᱨᱡᱟᱣ ᱛᱟᱦᱮᱸᱱᱟ ᱞᱮ ᱚᱱᱟ ᱠᱚᱛᱮ ᱡᱟᱦᱟᱸ ᱟᱠᱷᱨᱤᱧ ᱴᱟᱠᱟ ᱠᱚ ᱛᱮᱜᱮ ᱡᱟᱸᱦᱟ ᱫᱚ ᱥᱟᱨᱟᱯ ᱥᱟᱵᱩᱱ ᱠᱷᱚᱱ ᱥᱮ ᱥᱟᱥᱟᱝ ᱵᱩᱞᱩᱝ ᱦᱮᱸᱥᱮ ᱚᱱᱟ ᱥᱟᱶᱛᱮ ᱢᱚᱥᱞᱟ ᱯᱟᱹᱛᱤ ᱠᱚᱞᱮ ᱟᱹᱜᱩᱭ ᱜᱮᱭᱟ। ᱟᱞᱮ ᱥᱮᱫ ᱫᱚ ᱦᱚᱸᱼᱚᱭ ᱦᱚᱸᱼᱚᱭ ᱟ ᱩᱫᱽ ᱠᱚ ᱦᱟᱞᱟᱝ ᱠᱟᱛᱮᱜ ᱥᱮ ᱩᱫᱽ ᱠᱚ ᱪᱟᱥ ᱠᱟᱛᱮ ᱟᱯᱮ ᱫᱚᱯᱮ ᱟᱠᱷᱨᱤᱧ ᱜᱮᱭᱟ ᱥᱮ ᱵᱟᱝ ᱵᱟᱡᱟᱨ ᱠᱚᱨᱮ ᱫᱚ?
ᱦᱮᱸᱜ ᱟᱹᱠᱷᱨᱤᱧ ᱜᱮᱭᱟᱞᱮ ᱤᱧᱜᱮ ᱱᱚᱜᱼᱚᱭ ᱦᱚᱞᱟ ᱦᱚᱞᱟ ᱦᱚᱸ ᱪᱟᱞᱟᱣ ᱦᱩᱭ ᱞᱮᱱ ᱛᱟᱸᱦᱮᱜ ᱩᱫ ᱦᱟᱞᱟᱝ ᱯᱩᱴ ᱦᱟᱞᱟᱝ ᱛᱮᱦᱤᱧ ᱦᱚᱞᱮ ᱪᱟᱞᱟᱣ ᱞᱮᱱ ᱛᱟᱦᱮᱸᱜ ᱧᱟᱢ ᱠᱟᱱ ᱜᱮᱭᱟ ᱠᱚ। ᱟᱫᱚ ᱵᱟᱹᱲᱛᱤ ᱧᱚᱜ ᱠᱚ ᱛᱟᱦᱮᱱ ᱠᱷᱟᱡ ᱫᱚ ᱟᱠᱷᱨᱤᱧ ᱦᱚᱸᱞᱮ ᱪᱟᱞᱟᱜ ᱜᱮᱭᱟ ᱵᱟᱡᱟᱨ ᱞᱮ ᱤᱫᱤ ᱠᱚᱜᱮᱭᱟᱞᱮ। ᱟᱨ ᱚᱲᱟᱜ ᱨᱮ ᱩᱛᱩ ᱡᱚᱢ ᱞᱮᱠᱟ ᱦᱚᱸᱞᱮ ᱫᱚᱦᱚ ᱠᱚᱜᱮᱭᱟ ᱟᱨ ᱯᱮᱲᱟ ᱠᱚ ᱦᱚᱸ। ᱥᱩᱨ ᱠᱚᱨᱮᱱ ᱫᱚᱞᱮ ᱮᱢᱟ ᱠᱚᱜᱮᱭᱟ ᱡᱟᱦᱟᱸᱭ ᱠᱚᱥᱮᱫ ᱵᱟᱹᱱᱩᱜ ᱠᱚᱣᱟ। ᱟᱫᱚᱞᱮ ᱡᱚᱢ ᱦᱟᱹᱴᱤᱧ ᱜᱮᱭᱟ ᱱᱚᱝᱠᱟ ᱟᱞᱮ ᱫᱚ।
ᱟᱪᱪᱷᱟ ᱛᱚᱵᱮ ᱦᱚᱸᱜᱼᱚᱭ ᱩᱛ ᱩᱛ ᱨᱮᱭᱟᱜ ᱡᱟᱸᱦᱟ ᱤᱧ ᱞᱟᱹᱭ ᱠᱮᱜ ᱤᱧ ᱩᱛ ᱥᱳᱲᱮ ᱥᱮ ᱩᱫ ᱞᱮᱴᱚ ᱚᱱᱟ ᱥᱟᱶᱛᱮ ᱡᱟᱦᱟᱸ ᱫᱚ ᱩᱫ ᱯᱟᱛᱲᱟ ᱯᱤᱴᱷᱟᱹ ᱩᱫ ᱨᱮᱭᱟᱜ ᱦᱳᱭᱥᱮ ᱚᱱᱟ ᱠᱚᱫᱚ ᱯᱮ ᱡᱚᱢ ᱵᱟᱲᱟᱣ ᱟᱠᱟᱜᱼᱟ ᱥᱮ ᱵᱟᱝᱟ?
ᱵᱟᱝ ᱟᱞᱮ ᱥᱮᱫ ᱫᱚ ᱥᱩᱫᱷᱩ ᱩᱫ ᱫᱚᱞᱮ ᱞᱟᱫ ᱜᱮᱭᱟ ᱟᱨ ᱞᱮ ᱩᱛ ᱛᱩᱭ ᱵᱷᱟᱹᱡᱤ ᱜᱮᱭᱟᱞᱮ ᱟᱨᱞᱮ ᱥᱚᱲᱮ ᱜᱮᱭᱟ।
ᱟᱪᱪᱷᱟ ᱟᱪᱪᱷᱟ ᱛᱚᱵᱮ ᱟᱹᱰᱤ ᱱᱟᱯᱟᱭ ᱛᱚᱵᱮ ᱱᱚᱜᱼᱚᱭ ᱟᱞᱮ ᱥᱮᱫ ᱱᱤᱭᱟᱹ ᱡᱟᱹᱯᱩᱫ ᱨᱮ ᱮᱸ ᱡᱩᱫᱤ ᱡᱟᱹᱥᱛᱤ ᱞᱮᱠᱟᱛᱮ ᱡᱟᱹᱯᱩᱫᱟ ᱦᱮᱸᱥᱮ। ᱡᱟᱦᱟᱸ ᱫᱚ ᱵᱟᱸᱫᱷ ᱠᱚ ᱜᱟᱰᱟ ᱠᱚ ᱫᱚᱢᱮ ᱯᱮᱨᱮᱡᱚᱜᱼᱟ। ᱦᱟᱹᱠᱩ ᱠᱩ ᱚᱸᱰᱮ ᱠᱷᱚᱱ ᱠᱚ ᱩᱰᱩᱠ ᱦᱤᱡᱩᱜᱼᱟ ᱵᱟᱸᱱ ᱠᱚᱨᱮ ᱠᱷᱚᱱ ᱜᱟᱰᱟ ᱠᱚᱨᱮ ᱠᱷᱚᱱ ᱦᱟᱠᱩ ᱠᱩ ᱵᱟᱹᱭᱦᱟᱹᱲ ᱠᱷᱚᱱ ᱵᱟᱹᱫᱽ ᱠᱚ ᱨᱟᱠᱟᱵ ᱦᱤᱡᱩᱜ ᱜᱮᱭᱟ ᱢᱤᱫ ᱵᱟᱨᱭᱟ ᱟᱫᱚ ᱚᱱᱠᱟ ᱞᱮᱠᱟᱛᱮ ᱦᱚᱜᱼᱚᱭ ᱡᱷᱟᱹᱞᱤ ᱠᱚ ᱴᱚᱨᱚᱰᱟᱝ ᱠᱩ ᱠᱚ ᱚᱰᱟᱣ ᱛᱟᱸᱦᱮᱱ ᱜᱮᱭᱟ। ᱛᱚᱵᱮ ᱟᱯᱮ ᱥᱮᱫ ᱫᱚ ᱦᱚᱸᱜᱼᱝᱠᱟ ᱠᱚ ᱴᱚᱨᱚᱰᱟᱝ ᱫᱚ ᱠᱚ ᱢᱮᱱᱟᱜ ᱟᱥᱮ ᱵᱟᱝ ᱥᱮ ᱢᱚᱥᱟᱨᱤ ᱠᱚᱛᱮᱯᱮ ᱚᱰᱟᱣ-ᱟ ᱟᱞᱮᱥᱮᱫ ᱫᱚ ᱟᱨᱚ ᱵᱤᱥᱮᱥ ᱠᱟᱭᱛᱮ ᱞᱟᱹᱴᱩ ᱠᱚ ᱫᱟᱞ ᱜᱚᱡ ᱠᱚᱣᱟ ᱠᱚ ᱛᱟᱦᱮ ᱱᱟᱠᱩ ᱡᱩᱫᱤ ᱱᱚᱱᱠᱟ ᱠᱷᱮᱛ ᱠᱚᱨᱮ ᱠᱚ ᱦᱤᱡᱩᱜ ᱠᱷᱟᱱ ᱛᱚ ᱟᱯᱮ ᱥᱮᱫ ᱫᱚ ᱚᱠᱟ ᱞᱮᱠᱟ ᱠᱚ ᱥᱮᱸᱫᱽᱨᱟ ᱠᱚᱜᱣᱟ
ᱦᱮᱸ ᱟᱞᱮᱥᱮᱫ ᱦᱚᱸ ᱚᱱᱠᱟ ᱜᱮ ᱢᱚᱥᱟᱨᱤ ᱛᱮ ᱯᱟᱴᱟᱣ ᱦᱚᱭ ᱜᱷᱚᱱᱤ ᱠᱚᱠᱚ ᱚᱰᱟᱣ ᱜᱮᱭᱟ ᱠᱚ ᱟᱨ ᱜᱟᱰᱟ ᱠᱚᱨᱮ ᱫᱚ ᱵᱮᱥᱤᱨ ᱵᱷᱟᱜᱽ ᱜᱮ ᱵᱚᱲᱚ ᱵᱚᱲᱚ ᱜᱤᱛᱟᱹ ᱡᱟᱞ ᱠᱚ ᱪᱟᱸᱯᱟ ᱡᱟᱞ ᱠᱚ ᱪᱮᱫ ᱠᱚ ᱞᱟᱹᱭᱟ ᱴᱷᱤᱠ ᱵᱟᱹᱧ ᱵᱟᱲᱟᱭᱟ ᱚᱱᱟ ᱠᱚᱛᱮᱜᱮᱞᱮ ᱥᱟᱵ ᱠᱚᱜᱮᱭᱟ ᱚᱱᱟ ᱛᱮᱜᱮ ᱠᱚ ᱥᱟᱵᱣᱟ
ᱟᱪᱷᱟ ᱛᱚᱵᱮ
ᱟᱹᱰᱤ ᱱᱟᱯᱟᱭ ᱛᱚᱵᱮ ᱦᱚᱸᱜᱼᱚᱭ ᱚᱱᱟ ᱥᱟᱶᱛᱮ ᱡᱟᱦᱟᱸ ᱫᱚ ᱮ ᱟᱯᱮ ᱫᱚ ᱦᱟᱹᱠᱩ ᱫᱚ ᱚᱠᱟᱞᱮᱠᱟ ᱡᱚᱢ ᱯᱮ ᱠᱩᱥᱤᱭᱟᱜ ᱛᱟᱦᱮᱱᱟ ᱪᱮᱫᱟᱜ ᱥᱮ ᱟᱞᱮ ᱥᱮᱫ ᱫᱚ ᱮ ᱡᱩᱫᱤ ᱵᱚᱲᱚ ᱦᱟᱹᱠᱩ ᱠᱚ ᱛᱟᱦᱮᱱ ᱠᱷᱟᱱ ᱩᱱᱠᱩ ᱫᱚ ᱩᱞ ᱟᱹᱢᱥᱤ ᱥᱮ ᱴᱚᱠ ᱧᱚᱜ ᱡᱟᱦᱟᱱᱟᱜ ᱛᱟᱦᱮᱱᱟ ᱚᱱᱟ ᱥᱟᱶᱛᱮ ᱨᱟᱥᱮ ᱠᱟᱛᱮᱫ ᱞᱮ ᱡᱚᱢ ᱠᱚ ᱛᱟᱦᱮᱸᱱᱟ ᱞᱟᱹᱴᱩ ᱦᱟᱹᱠᱩ ᱫᱚ ᱚᱱᱟ ᱥᱟᱶᱛᱮ ᱡᱟᱦᱟᱸᱭ ᱠᱟᱹᱴᱤᱡ ᱦᱟᱹᱠᱩ ᱫᱚ ᱡᱩᱫᱤ ᱚᱱᱠᱟ ᱢᱟᱡᱷᱮᱨ ᱥᱟᱭᱤᱡ ᱨᱮᱱ ᱠᱟᱹᱴᱤᱡ ᱦᱟᱹᱠᱩ ᱠᱚ ᱛᱟᱦᱮᱱᱟ ᱩᱱᱠᱩ ᱫᱚ ᱨᱟᱯᱟᱜ ᱠᱟᱛᱮᱫ ᱡᱚᱢ ᱜᱮ ᱱᱟᱯᱟᱭ ᱵᱩᱡᱷᱟᱹᱜᱼᱟ ᱨᱟᱯᱟᱜ ᱠᱟᱛᱮ ᱥᱤᱯᱤ ᱠᱟᱛᱮᱜ ᱡᱚᱢᱜᱮ ᱱᱟᱯᱟᱭ ᱵᱩᱡᱷᱟᱹᱜᱼᱟ ᱟᱨ ᱡᱩᱫᱤ ᱚᱱᱠᱟᱜᱮ ᱡᱩᱫᱤ ᱟᱨᱚ ᱠᱟᱹᱴᱤᱡ ᱫᱚᱢᱮ ᱜᱮ ᱠᱟᱹᱴᱤᱡ ᱠᱚ ᱛᱟᱦᱮᱱᱟ ᱛᱚ ᱩᱱᱠᱩ ᱫᱚ ᱞᱟᱫ ᱠᱟᱛᱮᱫ ᱡᱚᱢᱞ ᱞᱮ ᱠᱩᱥᱤᱭᱟᱠᱚ ᱛᱟᱦᱮᱱᱟ ᱛᱚ ᱟᱯᱮ ᱫᱚ ᱚᱠᱟ ᱞᱮᱠᱟᱯᱮ ᱡᱚᱢᱮᱫ ᱠᱚ ᱛᱟᱦᱮᱱᱟ
ᱦᱮᱸ ᱟᱞᱮ ᱦᱚᱸ ᱩᱱᱠᱩ ᱠᱟᱹᱴᱤᱡ ᱦᱟᱹᱠᱩ ᱫᱚ ᱨᱟᱯᱟ ᱞᱟᱫ ᱟᱨ ᱵᱚᱲᱚ ᱟᱨ ᱟᱞᱮ ᱥᱚᱢᱚᱭ ᱟᱞᱮᱥᱮᱫ ᱫᱚ ᱱᱤᱭᱟᱹ ᱥᱚᱢᱚᱭ ᱧᱮᱞᱚᱜ ᱠᱟᱱᱟ ᱢᱟᱱᱮ ᱠᱷᱮᱛ ᱠᱚᱨᱮ ᱵᱮᱥᱤᱨ ᱵᱷᱟᱜᱽ ᱪᱟᱛᱚᱢ ᱵᱟᱲᱟ ᱦᱩᱭᱩᱜ ᱠᱟᱱᱟ ᱛᱚ ᱟᱫᱚ ᱪᱟᱛᱟᱢ ᱟᱲᱟᱜ ᱞᱮ ᱵᱷᱟᱹᱡᱤ ᱜᱮᱭᱟ ᱷ ᱢᱮᱱᱟᱜ ᱡᱚᱛᱚ
ᱦᱳᱭ ᱟᱞᱮ ᱥᱮᱫ ᱦᱚᱸ ᱡᱚᱛᱚᱢ ᱟᱲᱟᱜ ᱫᱚ ᱢᱮᱱᱟᱜ ᱟᱠᱟᱟᱜ ᱜᱮᱭᱟ ᱟᱞᱮ ᱦᱚᱸ ᱪᱟᱛᱚᱢ ᱟᱲᱟᱜ ᱵᱷᱟᱹᱡᱤ ᱠᱟᱛᱮᱫ ᱞᱮ ᱡᱚᱢ ᱜᱮᱭᱟ ᱛᱚ ᱦᱚᱸᱜᱼᱭ ᱦᱟᱹᱠᱩ ᱨᱮᱭᱟᱜ ᱠᱟᱛᱷᱟᱧ ᱞᱟᱹᱭᱮᱫ ᱛᱟᱦᱮᱱ ᱡᱟᱦᱟᱸ ᱫᱚ ᱟᱯᱮ ᱫᱚ ᱦᱟᱹᱠᱩ ᱯᱤᱴᱷᱟᱹ ᱫᱚᱯᱮ ᱡᱚᱢ ᱠᱟᱜ ᱜᱮᱭᱟ ᱥᱮ ᱵᱟᱝ ᱥᱟᱶᱛᱮ ᱦᱚᱸᱜᱼᱚᱭ ᱟᱞᱮᱥᱮᱫ ᱧᱮᱞᱚᱜᱼᱟ ᱡᱮ ᱦᱟᱹᱠᱩ ᱯᱤᱴᱷᱟᱹ ᱢᱚᱛᱚᱡ ᱫᱚ ᱵᱟᱝ ᱱᱮᱛᱟᱨ ᱫᱚ ᱨᱚ ᱨᱚᱠᱚᱡ ᱵᱚᱸᱜᱲᱟ ᱠᱚᱠᱚ ᱧᱟᱢᱚᱜ ᱜᱮᱭᱟ ᱛᱚᱵᱮ ᱟᱯᱮ ᱫᱚ ᱨᱚᱠᱚᱡ ᱨᱮᱭᱟᱜ ᱯᱷᱴᱳ ᱚᱱᱟ ᱥᱟᱶᱛᱮ ᱡᱟᱦᱟᱸ ᱫᱚ ᱮ ᱱᱚᱣᱟ ᱦᱟᱹᱠᱩ ᱯᱤᱴᱷᱟᱹ ᱯᱟᱛᱞᱟ ᱨᱮᱭᱟᱜ ᱯᱟᱛᱲᱟ ᱨᱮᱭᱟᱜ ᱦᱟᱹᱠᱩ ᱯᱤᱴᱷᱟᱹ ᱥᱮ ᱨᱚᱠᱚᱡ ᱨᱮᱭᱟᱜ ᱯᱟᱛᱲᱟ ᱯᱤᱴᱷᱟᱹ ᱚᱱᱟ ᱠᱚᱫᱚᱯᱮ ᱡᱚᱢ ᱠᱟᱜ ᱜᱮᱭᱟ ᱥᱮ ᱵᱟᱝ
ᱦᱮᱸ ᱡᱚᱢ ᱟᱠᱟᱫ ᱜᱮᱭᱟᱞᱮ ᱡᱚᱢ ᱫᱚ ᱯᱟᱛᱲᱟ ᱯᱤᱴᱷᱟᱹ ᱡᱟᱦᱟᱸ ᱡᱟᱦᱟᱸᱟᱢᱞ ᱫᱟ ᱦᱟᱹᱠᱩ ᱨᱮᱱᱟᱜ ᱦᱚᱸ ᱩᱱᱠᱩ ᱠᱟᱹᱴᱤᱡ ᱦᱟᱹᱠᱩ ᱰᱟᱹᱟᱹᱲᱠᱟᱹ ᱦᱟᱹᱠᱩ ᱥᱮ ᱜᱟᱹᱞᱟᱹᱭ ᱦᱟᱹᱠᱩ ᱜᱞᱟᱭ ᱠᱚᱠᱚ ᱞᱟᱹᱭᱟ ᱩᱱᱠᱮᱱ ᱡᱚᱢ ᱦᱩᱭᱩ ᱠᱟᱱᱟ ᱡᱚᱢ ᱫᱚ ᱟᱨ ᱞᱮᱴᱚ ᱦᱚᱸ ᱡᱚᱢ ᱦᱩ ᱟᱠᱟᱱ ᱜᱮᱭᱟ ᱨᱚᱠᱚᱡ ᱞᱮᱴᱚ ᱜᱚᱝᱜᱷᱟ ᱞᱮᱴᱚ
ᱟᱪᱷᱟ ᱛᱚᱵᱮ ᱟᱹᱰᱤ ᱱᱟᱯᱟᱭ ᱛᱚ ᱚᱱᱟ ᱥᱟᱶᱛᱮ ᱡᱟᱦᱟᱸ ᱫᱚ ᱟᱯᱮ ᱥᱮᱫ ᱫᱚ ᱱᱚᱜᱼᱚᱭ ᱛᱚᱨᱦᱚᱫ ᱡᱤᱞ ᱥᱮ ᱵᱟᱹᱨᱩᱰᱟᱝ ᱡᱤᱞ ᱥᱮ ᱦᱚᱨᱚ ᱡᱤᱞ ᱠᱚᱫᱚ ᱯᱮ ᱡᱚᱢ ᱛᱟᱦᱮᱱ ᱜᱮᱭᱟ ᱥᱮ ᱵᱟᱝ ᱚᱱᱟ ᱠᱚᱫᱚ ᱥᱟᱶᱛᱮ ᱡᱟᱦᱟᱸ ᱫᱚ ᱵᱤᱨ ᱥᱩᱠᱨᱤ ᱥᱮᱸᱫᱽᱨᱟ ᱠᱟᱛᱮᱫ ᱚᱱᱟ ᱥᱮᱸᱫᱽᱨᱟ ᱡᱤᱞ ᱠᱚᱫᱚᱯᱮ ᱡᱚᱢ ᱜᱮᱭᱟ ᱥᱮ ᱵᱟᱝ
ᱦᱮᱸ ᱡᱚᱢ ᱜᱮᱭᱟᱞᱮ ᱡᱚᱢ ᱫᱚ ᱛᱚᱨᱚᱦᱚᱫ ᱦᱚᱸ ᱱᱮᱛᱟᱨ ᱫᱚ ᱮᱢ ᱫᱚ
ᱟᱪᱷᱟ ᱛᱚᱵᱮ ᱟᱹᱰᱤ ᱱᱟᱯᱟᱭ ᱛᱚ ᱟᱯᱮ ᱥᱮᱫ ᱫᱚ ᱡᱟᱸᱢᱲᱩ ᱫᱚ ᱠᱚ ᱡᱚᱢ ᱠᱚ ᱛᱟᱦᱮᱱ ᱜᱮᱭᱟ ᱥᱮ ᱵᱟᱝ ᱟᱞᱮ ᱥᱮᱫ ᱫᱚ ᱡᱟᱸᱲᱩ ᱠᱚ ᱡᱚᱢ ᱠᱚ ᱛᱟᱦᱮᱱ ᱜᱮᱭᱟ ᱟᱯᱮ ᱥᱮᱫ ᱜᱮ ᱦᱮᱞᱳ ᱢᱮᱱᱫᱟᱹᱧ ᱟᱯᱮ ᱥᱮᱫ ᱫᱚ ᱡᱟᱸᱲᱩ ᱠᱚ ᱡᱚᱢ ᱠᱚ ᱛᱟᱦᱮᱱ ᱜᱮᱭᱟ ᱥᱮ ᱵᱟᱝ?
ᱦᱮᱸ ᱡᱚᱢ ᱠᱚᱜᱮᱭᱟᱞᱮ ᱡᱚᱢ ᱫᱚ ᱢᱮᱱᱟᱜ ᱠᱚᱜᱮᱭᱟ ᱟᱞᱮ ᱥᱮᱫ ᱦᱚᱸ ᱧᱟᱢᱚᱜ ᱜᱮᱭᱟ
ᱟᱪᱷᱟ ᱛᱚᱵᱮ ᱟᱹᱰᱤ ᱱᱟᱯᱟᱭ ᱚᱱᱟ ᱥᱟᱶᱛᱮ ᱡᱟᱦᱟᱸ ᱫᱚ ᱧᱮᱞᱚᱜᱼᱟ ᱮᱸᱻ ᱨᱚᱠ ᱤᱭᱟᱹ ᱠᱟᱴᱠᱚᱢ ᱠᱚ ᱧᱟᱢᱚᱜ ᱜᱮᱭᱟ। ᱠᱟᱴᱠᱚᱢ ᱫᱚ ᱚᱠᱟ ᱞᱮᱠᱟ ᱯᱮ ᱡᱚᱢ ᱠᱚ ᱛᱟᱦᱮᱱᱟ? ᱟᱞᱮ ᱥᱮᱫ ᱫᱚ ᱵᱤᱥᱮᱥ ᱠᱟᱭᱛᱮ ᱧᱮᱞᱚᱜᱼᱟ ᱡᱟᱦᱟᱸ ᱫᱚ ᱼᱼ ᱠᱟᱴᱠᱚᱢ ᱨᱤᱫ ᱠᱟᱛᱮᱫ ᱡᱟᱸᱦᱟ ᱫᱚ ᱢᱟᱨᱟᱝ ᱢᱟᱲᱟᱝ ᱛᱮᱞᱮ ᱨᱟᱯᱟᱜ ᱠᱮᱫ ᱠᱚᱜᱮ। ᱨᱟᱯᱟᱜ ᱠᱟᱛᱮᱫ ᱞᱮ ᱨᱤᱫ ᱠᱚᱣᱟ। ᱚᱱᱟ ᱫᱚ ᱢᱟᱹᱨᱤᱪ ᱥᱮ ᱟᱫᱟ ᱢᱮᱥᱟ ᱠᱟᱛᱮᱫ ᱵᱩᱞᱩᱝ ᱢᱮᱥᱟ ᱼᱼ ᱨᱤᱫ ᱜᱩᱰᱟᱹ ᱠᱚᱣᱟ ᱵᱤᱥ ᱞᱮᱠᱟ ᱟᱨ ᱞᱚᱞᱚ ᱫᱟᱠᱟ ᱥᱟᱶ ᱛᱮᱞᱮ ᱡᱚᱢᱟ। ᱠᱟᱴᱠᱚᱢ ᱥᱤᱯᱤ ᱞᱮ ᱞᱟᱹᱭ ᱜᱮᱭᱟ। ᱛᱚ ᱟᱯᱮ ᱫᱚ ᱦᱚᱸᱜᱭ ᱠᱟᱴᱠᱚᱢ ᱚᱱᱠᱟ ᱠᱟᱛᱮ ᱨᱟᱯᱟᱜ ᱠᱟᱛᱮᱜ ᱯᱮ ᱡᱚᱢ ᱠᱚ ᱛᱟᱦᱮᱱ ᱜᱮᱭᱟ ᱥᱮ ᱵᱟᱝ?
ᱦᱮᱸ ᱡᱚᱢ ᱠᱚᱜᱮᱭᱟᱞᱮ ᱠᱟᱴᱠᱚᱢ ᱩᱛᱩ ᱦᱚᱸᱞᱮ ᱩᱛᱩ ᱠᱟᱛᱮ ᱞᱮ ᱡᱚᱢ ᱠᱚᱜᱮᱭᱟ। ᱛᱟᱯᱚᱨᱮ ᱨᱟᱯᱟᱜ ᱠᱟᱛᱮᱜ ᱡᱟᱦᱟᱸ ᱨᱤᱫ ᱯᱮᱸᱭᱟᱡ ᱵᱩᱞᱩᱝ ᱢᱟᱨᱤᱪ ᱡᱚᱢ ᱠᱚᱜᱮ ᱡᱚᱢ ᱵᱮᱥ ᱜᱮᱠᱚ ᱵᱩᱡᱷᱟᱹᱜ ᱜᱮᱭᱟ ᱟᱨ ᱩᱛᱩ ᱠᱟᱛᱮ ᱦᱚᱞᱮ ᱡᱚᱢ ᱠᱚᱜᱮᱭᱟ ᱟᱞᱮ ᱫᱚ।
ᱟᱪᱷᱟ ᱛᱚᱵᱮ ᱟᱹᱰᱤ ᱱᱟᱯᱟᱭ ᱦᱚᱸᱜᱼᱚᱭ ᱟᱯᱮ ᱫᱚ ᱩᱛᱩ ᱠᱟᱛᱮᱫ ᱦᱚᱸᱯᱮ ᱡᱚᱢ ᱠᱚ ᱦᱩᱭᱮᱱ ᱜᱮᱭᱟ ᱟᱨ ᱛᱚᱵᱮ ᱦᱚᱸᱜᱼᱚᱭ ᱠᱟᱴᱠᱚᱢ ᱨᱟᱥᱮ ᱫᱚ ᱠᱩᱥᱤᱭᱟᱜ ᱜᱮᱭᱟᱢ ᱥᱮ ᱵᱟᱝ? ᱥᱮ ᱨᱟᱟᱹᱥᱮ ᱫᱚ ᱵᱟᱯᱮ ᱠᱩᱥᱤᱭᱟᱜ ᱜᱮᱭᱟ ᱮᱸ ᱟᱞᱮ ᱥᱮᱫ ᱫᱚ ᱠᱟᱴᱠᱚᱢ ᱵᱷᱟᱹᱡᱤ ᱦᱚᱸ ᱫᱚᱢᱮᱜ ᱜᱮ ᱥᱤᱵᱤᱞᱟ ᱾ ᱚᱱᱟ ᱥᱟᱶᱛᱮ ᱡᱟᱦᱟᱸ ᱫᱚ ᱠᱟᱴᱠᱚᱢ ᱨᱟᱥᱮ ᱦᱚᱸ ᱥᱤᱵᱤᱞ ᱫᱚ ᱥᱤᱵᱤᱞ ᱜᱮᱭᱟ ᱾ ᱟᱨ ᱡᱟᱹᱥᱛᱤ ᱫᱚ ᱥᱤᱵᱤᱞᱟ ᱠᱟᱴᱠᱚᱢ ᱨᱟᱯᱟᱜ ᱠᱟᱛᱮᱫ ᱨᱤᱫ ᱜᱩᱲᱟᱹ ᱚᱱᱟᱜᱮ ᱡᱟᱹᱥᱛᱤ ᱥᱤᱵᱤᱞᱟ᱾ ᱛᱚ ᱟᱯᱮ ᱫᱚ ᱚᱠᱟᱴᱟᱜ ᱡᱟᱹᱥᱛᱤ ᱯᱮ ᱡᱚᱢᱟ?
ᱦᱮᱸ ᱟᱞᱮ ᱫᱚ ᱩᱛᱩ ᱦᱚᱸᱞᱮ ᱩᱛᱩ ᱠᱚᱜᱮᱭᱟ᱾ ᱟᱨ ᱨᱟᱯᱟᱜ ᱠᱟᱛᱮ ᱡᱟᱦᱟᱸ ᱨᱤᱫ ᱼᱼ ᱠᱩᱰᱟᱹ ᱠᱟᱛᱮᱫ ᱫᱚ ᱚᱱᱟ ᱦᱚᱸᱞᱮ ᱡᱚᱢ ᱠᱚ ᱜᱮᱭᱟ ᱵᱟᱱᱟᱨ ᱜᱮ। ᱵᱮᱥ ᱜᱮ ᱵᱩᱡᱷᱟᱹᱜ ᱜᱮᱭᱟ ᱛᱚ ᱛᱚᱵᱮ ᱚᱱᱟᱨᱜᱮ ᱵᱮᱥᱤᱨ ᱵᱷᱟᱜᱽ ᱡᱚᱢ ᱠᱚ ᱦᱩᱭᱩᱜᱼᱟ।
ᱟᱪᱪᱷᱟ ᱛᱚᱵᱮ ᱟᱹᱰᱤ ᱱᱟᱯᱟᱭ ᱟᱯᱮᱥᱮᱫ ᱫᱚ ᱦᱟᱸᱜ-ᱚᱭ। ᱚᱱᱠᱟᱜᱮ ᱛᱚ ᱦᱚᱸᱜᱼᱚᱭ ᱟᱯᱮ ᱥᱮᱫ ᱫᱚ ᱡᱟᱦᱟᱸ ᱫᱚ ᱼᱼ ᱪᱮᱢᱮᱧ ᱥᱮᱸᱫᱽᱨᱟ ᱠᱚᱫᱚ ᱠᱚ ᱪᱟᱞᱟᱜ ᱜᱮᱭᱟ ᱥᱮ ᱵᱟᱝ ᱥᱮ ᱥᱟᱨᱜᱟ ᱠᱚᱫᱚ ᱠᱚ ᱧᱟᱢᱚᱜ ᱜᱮᱭᱟ ᱥᱮ ᱵᱟᱝ?
ᱦᱮᱸ ᱧᱟᱢᱚᱜ ᱜᱮᱭᱟ ᱠᱚ ᱠᱷᱮᱛ ᱠᱚᱨᱮ᱾ ᱟᱨ ᱟᱲᱮ ᱠᱚᱨᱮ ᱡᱟᱦᱟᱸ ᱵᱚᱲᱚ ᱵᱚᱲᱚ ᱛᱟᱦᱮᱱᱟ ᱛᱟᱞᱮ ᱫᱟᱨᱮ ᱠᱚ ᱠᱷᱤᱡᱩᱨ ᱫᱟᱨᱮ ᱠᱚ ᱟᱨ ᱵᱟᱲ ᱫᱟᱨᱮ ᱠᱚ ᱟᱹᱰᱤ ᱨᱚᱠᱚᱢ ᱫᱟᱨᱮ ᱛᱚ ᱟᱫᱚ ᱠᱚ ᱧᱟᱢᱚᱜ ᱜᱮᱭᱟ ᱪᱮᱬᱮ ᱠᱚᱦᱚᱸ ᱠᱚ ᱥᱮᱸᱫᱽᱨᱟ ᱟᱜᱩ ᱠᱚᱜᱮᱭᱟ। ᱟᱨ ᱪᱮᱢᱮᱧ ᱠᱚ ᱜᱩᱰᱩ ᱠᱚ। ᱠᱚᱦᱚᱸ ᱠᱚ ᱧᱟᱢᱚᱜ ᱜᱮᱭᱟ।
ᱟᱪᱪᱷᱟ ᱛᱚᱵᱮ ᱟᱹᱰᱤ ᱱᱟᱯᱟᱭ ᱛᱚᱵᱮ ᱟᱯᱮᱥᱮᱜ, ᱪᱮᱢᱮᱧ ᱠᱚ ᱜᱩᱰᱩᱠ ᱠᱚ ᱧᱟᱢ ᱫᱚ ᱠᱚ ᱧᱟᱢᱚᱜ ᱜᱮᱭᱟ ᱦᱳᱭᱥᱮ ᱟᱞᱮ ᱥᱮᱫ ᱦᱚᱸ। ᱧᱟᱢ ᱫᱚᱠᱚ ᱧᱟᱢᱚᱜ ᱜᱮᱭᱟ ᱚᱱᱟ ᱥᱟᱶᱛᱮ ᱛᱚᱨᱦᱚᱫ ᱡᱟᱸᱵᱲᱳ ᱠᱚᱦᱚᱸ ᱠᱚ ᱧᱟᱢᱚᱜ ᱜᱮᱭᱟ ᱟᱨᱞᱮ ᱥᱮᱸᱫᱽᱨᱟ ᱠᱚ ᱛᱟᱦᱮᱱ ᱜᱮᱭᱟ। ᱚᱱᱟ ᱥᱟᱶᱛᱮ